ᱦᱮᱞᱳ᱾
ᱦᱮᱸ ᱢᱟᱹᱭ ᱟᱸᱡᱚᱢᱚᱜ ᱠᱟᱱᱟ?
ᱦᱮᱸ ᱫᱟᱫᱟ ᱡᱚᱸᱦᱟᱨ ᱜᱮ᱾
ᱦᱮᱸ ᱡᱚᱸᱦᱟᱨ ᱜᱮ, ᱱᱟᱯᱟᱭ ᱵᱟᱲᱟ ᱜᱮᱭᱟᱢ ᱛᱚ?
ᱦᱮᱸ ᱱᱤᱛᱳᱜ ᱫᱚ ᱱᱟᱯᱟᱭ ᱵᱟᱲᱟ ᱜᱤᱭᱟᱹᱧ ᱟᱨ ᱟᱢᱜᱮ? ᱪᱮᱫᱠᱟ ᱢᱮᱱᱟᱢᱟ ᱟᱨ ᱚᱲᱟᱜ ᱦᱚᱲ ᱠᱚ ᱟᱯᱮ ᱚᱲᱟᱜ ᱦᱚᱲ?
ᱦᱮᱸ ᱤᱧ ᱫᱚ ᱦᱟᱸᱜᱠᱷᱟᱡ ᱱᱤᱛ ᱜᱷᱟᱹᱲᱤᱡ ᱫᱚ ᱱᱟᱯᱟᱭ ᱵᱟᱲᱟ ᱜᱮ ᱦᱟᱸᱜᱠᱷᱟᱡ᱾ ᱚᱲᱟᱜ ᱦᱚᱲ ᱠᱚᱦᱚᱸ ᱦᱟᱸᱜᱠᱷᱟᱡ ᱡᱷᱚᱛᱚ ᱜᱮᱠᱚ ᱱᱟᱯᱟᱭ ᱵᱟᱲᱟ ᱜᱮᱭᱟ᱾
ᱟᱪᱪᱷᱟ᱾
ᱟᱨ ᱛᱟᱦᱚᱞᱮ ᱮᱸ ᱪᱮᱫ ᱠᱚᱯᱮ ᱠᱟᱹᱢᱤ ᱵᱟᱲᱟᱭᱮᱜᱼᱟ?
ᱱᱤᱛᱚᱜ ᱫᱚ ᱠᱟᱹᱢᱤ ᱫᱚ ᱦᱩᱭᱩᱜᱭ ᱠᱟᱱᱟ ᱮᱸᱜ ᱪᱟᱥᱵᱟᱥ ᱫᱤᱱ ᱠᱟᱱᱟ ᱥᱮ ᱟᱫᱚ ᱱᱤᱛᱚᱜ ᱫᱚ ᱚᱱᱟ ᱨᱚᱦᱚᱭ ᱜᱮ ᱨᱚᱦᱚᱭ ᱠᱟᱹᱢᱤ ᱜᱮ᱾ ᱚᱱᱟᱜᱮ ᱠᱷᱮᱛ ᱠᱚᱨᱮ ᱵᱷᱤᱛᱟᱹ ᱠᱚᱞᱮ ᱢᱟᱜ ᱮᱜᱼᱟ ᱱᱤᱛᱚᱜ ᱫᱚ᱾ ᱠᱷᱮᱛ ᱠᱚᱞᱮ ᱥᱟᱯᱷᱟᱭᱮᱜᱼᱟ᱾
ᱦᱳᱭᱛᱚ, ᱛᱟᱞᱦᱮ ᱛᱚᱞᱟ ᱠᱚᱫᱚ ᱯᱮ ᱛᱩᱫ ᱵᱟᱲᱟᱭ ᱫᱟ ᱥᱮ ᱵᱟᱝ?
ᱛᱚᱞᱟ ᱠᱚᱫᱚ ᱟᱹᱣᱨᱤ ᱞᱮ ᱛᱩᱫᱟ ᱱᱟᱜ ᱠᱷᱟᱱ ᱟᱫᱚ ᱮᱸ ᱦᱤᱛᱳᱜ ᱫᱚ ᱠᱷᱮᱛ ᱨᱮᱱᱟᱜ ᱠᱟᱹᱢᱤ ᱠᱚᱜᱮ ᱟᱹᱣᱨᱤ ᱥᱟᱹᱛᱟᱹᱜ-ᱟ ᱥᱮ ᱟᱫᱚ ᱚᱱᱟᱛᱮ ᱟᱹᱣᱨᱤᱭᱟᱜᱼᱟ᱾
ᱦᱮᱸ, ᱱᱤᱛᱚᱜ ᱫᱚ ᱥᱩᱫᱷᱩ ᱯᱟᱲᱟᱜ ᱯᱚᱪᱟᱱ ᱠᱟᱛᱮᱫ ᱠᱚ ᱫᱚᱦᱚ ᱠᱟᱜ ᱠᱟᱱᱟ ᱛᱚ, ᱢᱟᱱᱮ ᱫᱟᱜ ᱠᱚᱦᱚᱸ ᱱᱤᱛᱚᱜ ᱫᱚ ᱟᱞᱮᱥᱮᱫ ᱫᱚ ᱟᱸᱡᱮᱫ ᱦᱮᱡ ᱟᱠᱟᱱᱟ ᱾ ᱱᱟᱠᱷᱟᱡ ᱟᱯᱮᱥᱮᱫ ᱜᱮ ᱚᱠᱟᱮᱠᱟ?
ᱟᱞᱮ ᱥᱮᱫ ᱦᱚᱸ ᱚᱱᱠᱟ ᱫᱟᱜ ᱠᱚᱫᱚ ᱴᱩᱠᱴᱟᱠ ᱮ ᱡᱚᱨᱚ ᱵᱟᱲᱟᱭᱮᱫ ᱛᱟᱦᱮᱸᱜᱼᱟ ᱾ ᱛᱟᱞᱦᱮ ᱮ ᱚᱱᱠᱟ, ᱚᱠᱟ ᱦᱤᱞᱳᱜ ᱮ ᱫᱟᱜ ᱮᱫᱟ ᱚᱠᱟ ᱦᱤᱞᱳᱜ ᱮ ᱥᱤᱛᱩᱝ ᱮᱼᱟ, ᱛᱟᱦᱞᱮ ᱠᱷᱮᱛ ᱠᱚᱨᱮ ᱫᱚ ᱚᱱᱠᱟ ᱚᱱᱠᱟ ᱞᱮᱠᱟ ᱫᱚ ᱫᱟᱜ ᱠᱚ ᱵᱟᱝ ᱛᱟᱦᱮᱱ ᱠᱟᱱᱟ ᱾
ᱟᱪᱪᱷᱟ ᱦᱳᱭ ᱦᱳᱭ ᱛᱟᱦᱚᱞᱮ ᱢᱟᱹᱭ ᱟᱯᱮ ᱥᱮᱫ ᱫᱚ ᱤᱭᱟᱹ ᱯᱤᱯᱟᱹ ᱫᱟᱨᱮ ᱠᱚᱫᱚ ᱢᱮᱱᱟᱜ ᱜᱮᱭᱟ ᱥᱮ ᱵᱟᱝ ᱟᱸᱠᱷᱟᱡ?
ᱯᱤᱯᱟᱹ ᱫᱟᱨᱮ ᱵᱟᱝ ᱯᱤᱯᱟᱹ ᱫᱟᱨᱮ ᱟᱞᱮ ᱥᱮᱫ ᱫᱚ ᱢᱮᱱᱟᱜ ᱫᱚ ᱢᱮᱱᱟᱜ ᱜᱮᱭᱟ, ᱢᱮᱱᱠᱷᱟᱱ ᱮᱸ ᱱᱤᱛᱚᱜ ᱫᱚ ᱟᱞᱮᱭᱟᱜ ᱫᱚ ᱵᱟᱹᱱᱩᱜ ᱠᱟᱜ ᱦᱟᱸᱜ ᱚᱲᱟᱜ ᱨᱮᱫᱚ ᱾
ᱦᱳᱭ ᱢᱟᱱᱮ ᱯᱤᱯᱷᱟᱹ ᱡᱚ ᱠᱷᱚᱱᱟᱜ ᱦᱮᱸᱥᱮ, ᱯᱤᱷᱟᱹ ᱡᱩᱫᱤ ᱵᱚᱱ ᱡᱚᱢᱟ ᱾ ᱟᱵᱚ ᱢᱟᱱᱮ ᱦᱚᱲᱢᱚ ᱨᱮ, ᱚᱱᱠᱟᱱᱟᱜ ᱢᱟᱱᱮ ᱪᱮᱫ ᱩᱯᱚᱠᱟᱨ ᱠᱟᱹᱢᱤ ᱨᱮ ᱞᱟᱜᱟᱜ ᱜᱮᱭᱟ ᱠᱚ ᱡᱩᱫᱤᱢ ᱞᱟᱹᱭ ᱫᱟᱲᱮ ᱠᱮᱭᱟ ᱢᱟᱹᱭ ᱟᱹᱰᱤ ᱱᱟᱯᱟᱭ ᱠᱚᱜᱼᱟ ᱾
ᱦᱮᱸ ᱯᱤᱯᱟᱹ ᱡᱚᱢ ᱞᱮᱠᱷᱟᱡ ᱫᱚ ᱯᱤᱯᱟᱹ ᱫᱚ ᱞᱟᱹᱭᱟᱠᱚ ᱮᱸ ᱟᱹᱰᱤ ᱵᱷᱟᱹᱜᱤ ᱡᱤᱱᱤᱥ ᱠᱟᱱᱟ, ᱚᱱᱟ ᱫᱚ ᱡᱷᱚᱛᱚ ᱦᱚᱲ ᱜᱮᱠᱚ ᱡᱚᱢ ᱜᱮᱭᱟ ᱾ ᱢᱟᱱᱮ ᱡᱚᱢ ᱫᱟᱲᱮᱭᱟᱜ ᱠᱷᱟᱱ ᱫᱚ ᱟᱹᱰᱤ ᱱᱟᱯᱟᱭ ᱦᱚᱲᱢᱚ ᱞᱟᱹᱜᱤᱫ ᱛᱮ ᱾ ᱟᱵᱚᱣᱟᱜ ᱦᱚᱲᱢᱚ ᱠᱚ ᱢᱟᱱᱮ ᱵᱷᱟᱜᱤ ᱫᱚᱦᱚ ᱫᱟᱲᱮᱭᱟᱜᱟᱭ ᱯᱤᱨᱯᱟᱹ ᱦᱚᱸ, ᱢᱤᱫᱴᱟᱝ
ᱦᱮᱸ ᱧᱮᱞ ᱟᱠᱟᱱᱟ ᱡᱮ ᱦᱟᱸᱠᱷᱟᱡ ᱡᱚᱠᱷᱚᱱ ᱵᱚᱱ ᱨᱩᱣᱟᱹ ᱦᱟᱹᱥᱩᱜᱼᱟ ᱾ ᱛᱚᱠᱷᱚᱱ ᱢᱟ ᱛᱮᱠᱮ ᱯᱤᱯᱩ ᱵᱚᱱ ᱡᱚᱢ ᱵᱟᱲᱟᱭ ᱜᱮᱭᱟ ᱦᱮᱸᱥᱮ ᱾ ᱢᱟᱱᱮ ᱩᱱᱫᱚ ᱥᱩᱱᱩᱢ ᱡᱤᱱᱤᱥ ᱠᱚᱦᱚᱸ ᱵᱟᱝ ᱡᱚᱢ ᱜᱟᱱᱚᱜᱼᱟ ᱾ ᱦᱟᱸᱠᱷᱟᱡ ᱚᱱᱟ ᱡᱚᱠᱷᱚᱱ ᱡᱚᱱᱰᱤᱥ ᱢᱚᱱᱰᱤᱥᱚᱜᱼᱟ, ᱵᱚᱱ ᱚᱱᱟ ᱠᱷᱟᱱᱡ ᱚᱱᱟ ᱛᱮᱠᱮ ᱯᱤᱯᱟᱹ ᱠᱚ ᱡᱚᱢ ᱵᱟᱲᱟ ᱦᱩᱭ ᱟᱠᱟᱱᱟ ᱦᱟᱸᱠᱷᱟᱡ ᱾ ᱚᱱᱟᱛᱮᱧ ᱠᱩᱞᱤ ᱠᱮᱫ ᱢᱮᱭᱟ ᱛᱟᱦᱚᱞᱮ ᱱᱚᱣᱟ ᱨᱮᱫᱚ ᱦᱟᱸᱠᱷᱟᱡ ᱵᱷᱤᱴᱟᱢᱤᱱ ᱧᱟᱢᱚᱜᱼᱟ ᱦᱮᱸ ᱥᱮ ᱾
ᱦᱳᱭ
ᱟᱨ ᱛᱟᱦᱚᱞᱮ ᱢᱟᱱᱮ ᱚᱠᱟ ᱞᱮᱠᱟ ᱩᱛᱩ ᱠᱟᱛᱮ ᱮᱫ ᱠᱷᱟᱱ ᱚᱱᱟ ᱦᱟᱸᱠᱷᱟᱡ ᱵᱷᱤᱴᱟᱢᱤᱱ ᱧᱟᱢᱚᱜᱼᱟ? ᱥᱮ ᱥᱩᱱᱩᱢ ᱵᱷᱟᱡᱟᱭ ᱦᱩᱭᱩᱜᱼᱟ ᱾
ᱦᱮᱸ ᱯᱤᱯᱟᱹ ᱫᱚ ᱤᱧ ᱫᱩᱧ ᱢᱚᱱᱮᱭᱟ ᱡᱟᱹᱱᱤᱡ ᱠᱷᱟᱱ ᱡᱮ ᱛᱤᱠᱤ ᱠᱟᱛᱮᱜ ᱡᱚᱢ ᱞᱮᱠᱷᱟᱱ ᱫᱚ ᱠᱟᱹᱴᱤᱡ ᱵᱤᱥᱤ ᱵᱷᱟᱜᱤᱜᱼᱟ ᱾
ᱦᱮᱸ ᱠᱟᱨᱚᱱ ᱫᱚ ᱛᱤᱠᱤ ᱠᱟᱛᱮᱫ ᱜᱮ ᱱᱚᱣᱟ ᱫᱚ ᱡᱚᱢ ᱫᱚ ᱵᱷᱟᱜᱮᱭᱟ ᱦᱟᱸᱠᱷᱟᱡ ᱾ ᱛᱟᱦᱚᱞᱮ ᱢᱟᱹᱭ ᱟᱯᱮ ᱥᱮᱫ ᱫᱚ ᱠᱟᱭᱨᱟ ᱠᱚᱫᱚ ᱢᱮᱱᱟᱜ ᱟᱥ ᱵᱟᱝ? ᱠᱟᱭᱨᱟ ᱠᱚᱫᱚ ᱯᱮ ᱨᱚᱦᱚᱭ ᱠᱟᱜᱼᱟ ᱥᱮ ᱵᱟᱝ?
ᱦᱮᱸ ᱠᱟᱭᱨᱟ ᱫᱚ ᱨᱚᱦᱚᱭ ᱠᱟᱜ ᱜᱮᱭᱟᱞᱮ ᱡᱚ ᱦᱚᱸ ᱡᱚ ᱠᱟᱱ ᱛᱟᱞᱮ ᱜᱮᱭᱟ ᱾
ᱟᱪᱪᱷᱟ ᱠᱟᱭᱨᱟ ᱫᱚ ᱛᱤᱱ ᱨᱚᱠᱚᱢ ᱠᱟ ᱠᱟᱛᱮᱫ ᱵᱚᱱ ᱡᱚᱢ ᱫᱟᱲᱮᱭᱟᱜᱼᱟ? ᱮᱱᱠᱷᱟᱡ ᱢᱟ ᱡᱩᱫᱤᱢ ᱵᱟᱲᱟᱭ ᱠᱷᱟᱱ ᱞᱟᱹᱭ ᱢᱮ ᱾
ᱟᱪᱪᱷᱟ, ᱠᱟᱭᱨᱟ ᱫᱚ ᱟᱹᱰᱤ ᱨᱚᱠᱚᱢ ᱠᱟᱛᱮ ᱜᱮᱵᱚᱱ ᱡᱚᱢ ᱫᱟᱲᱮᱭᱟᱜᱼᱟ ᱾ ᱡᱚᱠᱷᱚᱱ ᱮ ᱵᱮᱨᱮᱞ ᱜᱮ ᱛᱟᱦᱮᱱᱟ ᱩᱱ ᱥᱩᱢᱟᱹᱭ ᱩᱛᱩ ᱠᱟᱛᱮᱫ ᱵᱚᱱ ᱡᱚᱢ ᱫᱟᱲᱮᱭᱟᱜᱼᱟ ᱾ ᱟᱨ ᱵᱤᱞᱤ ᱞᱮᱱᱠᱷᱟᱱ ᱫᱚ ᱵᱤᱞᱤ ᱠᱟᱛᱮᱜ ᱢᱟᱵᱚᱱ ᱡᱚᱢ ᱜᱮᱭᱟ ᱱᱚᱝᱠᱟ ᱮᱢᱱᱤ ᱾ ᱟᱨ ᱦᱩᱭᱩᱜ ᱠᱟᱱᱟ ᱟᱨ ᱡᱟᱦᱟᱸ ᱚᱱᱟ ᱠᱟᱭᱨᱟ ᱨᱮᱱᱟᱜ ᱵᱟᱦᱟ ᱪᱮᱫ ᱠᱚ ᱞᱟᱹᱭᱼᱟ ᱵᱟᱹᱧ ᱵᱟᱲᱟᱭᱟ, ᱚᱱᱟᱴᱟᱜ ᱦᱚᱸᱠᱚ ᱞᱟᱹᱭᱟᱠᱚ ᱡᱚᱢ ᱜᱮᱭᱟ ᱠᱚ ᱟᱞᱮ ᱫᱚ ᱵᱟᱞᱮ ᱡᱚᱢ ᱵᱟᱲᱟ ᱠᱟᱜᱼᱟ ᱾
ᱟᱪᱪᱷᱟ ᱦᱮᱸ ᱟᱞᱮ ᱥᱮᱫ ᱦᱚᱸ ᱡᱚᱢ ᱫᱚ ᱵᱟᱠᱚ ᱡᱚᱢ ᱠᱟᱫᱟ, ᱦᱟᱸᱜ ᱠᱷᱟᱱᱡ ᱚᱱᱟ ᱵᱟᱦᱟ ᱫᱚ ᱾ ᱠᱷᱟᱡ ᱡᱚᱢ ᱫᱚ ᱟᱸᱡᱚᱢ ᱦᱩᱭ ᱟᱠᱟᱱᱟ ᱦᱚᱲᱟᱜ ᱢᱚᱪᱟ ᱨᱮ ᱠᱷᱟᱱ ᱡᱮ ᱡᱚᱢ ᱜᱮᱭᱟ ᱠᱚ ᱾ ᱢᱮᱱᱠᱷᱟᱱ ᱵᱟᱝ ᱡᱟᱦᱟᱸ ᱚᱱᱮ ᱤᱭᱟᱹ ᱵᱷᱤᱛᱤᱨ ᱨᱮ ᱫᱟᱨᱮ ᱵᱷᱤᱛᱤᱨ ᱨᱮ ᱥᱟᱸᱥ ᱛᱟᱦᱮᱱᱟ, ᱚᱱᱟ ᱫᱚᱯᱮ ᱡᱚᱢ ᱠᱟᱜᱼᱟ ᱥᱮ ᱵᱟᱝ?
ᱦᱮᱸ ᱚᱱᱟ ᱦᱚᱸ ᱟᱸᱡᱚᱢ ᱵᱟᱲᱟ ᱠᱟᱜ ᱟᱹᱧ ᱡᱮ ᱡᱚᱢ ᱜᱮᱭᱟ ᱠᱚ, ᱟᱫᱚ ᱟᱞᱮ ᱫᱚ ᱦᱟᱸᱠᱷᱟᱡ ᱵᱟᱞᱮ ᱡᱚᱢ ᱵᱟᱲᱟ ᱟᱠᱟᱫᱟ ᱾
ᱟᱪᱪᱷᱟ ᱛᱟᱦᱞᱮ ᱠᱟᱭᱨᱟ ᱫᱚ ᱵᱟᱨᱯᱮ ᱨᱚᱠᱚᱢ ᱠᱟᱛᱮᱜ ᱵᱚᱱ ᱡᱚᱢ ᱫᱟᱲᱮᱭᱟᱜᱼᱟ ᱟᱸᱠᱷᱟᱡ ᱾ ᱡᱮᱢᱚᱱ ᱱᱚᱜᱼᱚ ᱤᱭᱟᱹ ᱨᱮ ᱠᱩᱪᱤᱨᱮ ᱛᱟᱯᱚᱨᱮ ᱵᱮᱞᱤ ᱠᱟᱛᱮᱛ ᱾ ᱢᱟᱱᱮ ᱱᱚᱣᱟ ᱠᱷᱚᱱᱟᱜ ᱟᱵᱚ ᱪᱮᱫ ᱵᱷᱤᱴᱟᱢᱤᱱ ᱵᱚᱱ ᱧᱟᱢᱟ ᱠᱟᱭᱨᱟ ᱠᱷᱚᱱᱟᱜ?
ᱦᱮᱸ ᱠᱟᱭᱨᱟ ᱠᱷᱚᱱᱟᱜ ᱫᱚ ᱵᱷᱤᱴᱟᱢᱤᱱ ᱫᱚᱵᱚᱱ ᱧᱟᱢ ᱜᱮᱭᱟ ᱾
ᱟᱫᱚ ᱚᱱᱠᱟ ᱵᱟᱰᱟᱭ ᱫᱚ ᱵᱟᱹᱱᱩᱜᱼᱟ ᱠᱷᱟᱡ ᱾ ᱵᱟᱲᱟᱭᱟᱹᱧ ᱡᱮ ᱱᱚᱣᱟ ᱠᱚᱫᱚ ᱟᱸᱠᱷᱟᱡ ᱱᱚᱣᱟ ᱡᱚᱢ ᱦᱩᱭ ᱞᱮᱠᱷᱟᱱ ᱦᱚᱲ ᱦᱮᱸ ᱦᱚᱲᱢᱚ ᱨᱮ ᱵᱷᱟᱜᱮᱼᱟ ᱟᱸᱠᱷᱟᱡ᱾ ᱛᱟᱦᱞᱮ ᱢᱟᱹᱭ ᱟᱨ ᱚᱱᱠᱟᱱᱟᱜ ᱟᱯᱮ ᱥᱮᱫ ᱪᱮᱫ ᱪᱮᱫ ᱚᱝᱠᱟᱱᱟᱜ ᱤᱭᱟᱹ ᱫᱟᱨᱮ ᱠᱚ ᱢᱮᱱᱟᱜᱼᱟ ᱢᱟᱱᱮ ᱡᱚ ᱡᱚᱜ ᱞᱮᱠᱟ ᱡᱚᱢ ᱡᱤᱱᱤᱥ?
ᱟᱞᱮ ᱥᱮᱫ ᱫᱚ ᱚᱱᱠᱟ ᱢᱮᱱᱟᱜ ᱜᱮᱭᱟ ᱫᱟᱨᱮ ᱠᱚᱫᱚ ᱡᱮᱢᱚᱱ ᱟᱞᱮ ᱚᱲᱟᱜ ᱥᱩᱨ ᱨᱮᱜᱮ ᱢᱤᱫᱴᱟᱝ ᱥᱤᱸᱡᱩ ᱫᱟᱨᱮ ᱢᱮᱱᱟᱜ ᱛᱟᱞᱮᱭᱟ᱾ ᱛᱟᱨᱯᱚᱨᱮ ᱱᱚᱣᱟ ᱩᱞ ᱠᱟᱱᱴᱷᱟᱲ ᱠᱚᱫᱚ ᱢᱮᱱᱟᱜ ᱜᱮ ᱛᱟᱞᱮᱭᱟ᱾ ᱟᱨᱚ ᱥᱟᱶᱛᱮ ᱞᱤᱵᱩ ᱫᱟᱨᱮ ᱠᱚᱦᱚᱸ ᱢᱮᱱᱟᱜ ᱛᱟᱞᱮ ᱜᱮᱭᱟ᱾
ᱟᱪᱪᱷᱟᱥ᱾ ᱦᱮᱸ ᱚᱱᱮ ᱛᱟᱦᱚᱞᱮ ᱥᱤᱸᱡᱚ ᱫᱟᱨᱮ ᱨᱮᱱᱟᱜ ᱠᱟᱛᱷᱟᱧ ᱞᱟᱹᱭᱟ ᱦᱮᱸᱥᱮ᱾ ᱥᱤᱸᱡᱩ ᱥᱮᱸ ᱥᱤᱸᱡᱩ ᱫᱚ ᱮᱢᱚᱱ ᱢᱤᱫᱴᱟᱝ ᱡᱚ ᱠᱟᱱᱟ ᱡᱟᱦᱟᱸ ᱟᱵᱚ ᱚᱱᱟ ᱡᱚᱢ ᱠᱟᱛᱮᱛ ᱢᱟᱱᱮ ᱮᱢᱚᱱ ᱪᱮᱦᱨᱟ ᱵᱩᱡᱷᱟᱹᱜᱼᱟ ᱟᱹᱰᱤ ᱢᱤᱫᱴᱟᱝ ᱨᱟᱹᱥᱠᱟᱹ ᱧᱚᱜ᱾ ᱡᱚᱢ ᱨᱮ ᱛᱟᱯᱚᱨᱮ ᱱᱚᱣᱟ ᱫᱚ ᱟᱵᱚ ᱫᱚ ᱟᱠᱷᱟᱡ ᱥᱚᱨᱵᱚᱛ ᱞᱮᱠᱟ ᱛᱮᱦᱚᱸ ᱵᱚᱱ ᱡᱚᱢ ᱫᱟᱲᱮᱭᱟᱜᱼᱟ᱾ ᱛᱟᱨᱯᱚᱨᱮ ᱦᱟᱸᱠᱷᱟᱡ ᱱᱚᱣᱟ ᱛᱤᱠᱤ ᱠᱟᱛᱮ ᱦᱚᱸᱵᱚᱱ ᱡᱚᱢ ᱫᱟᱲᱮᱭᱟᱜᱼᱟ, ᱵᱟᱠᱷᱟᱡ ᱵᱮᱨᱮᱞ ᱚᱠᱛᱚ ᱨᱮᱦᱚ ᱠᱷᱟᱡ ᱛᱤᱠᱤ ᱠᱟᱛᱮᱫ ᱞᱮ ᱡᱚᱢ ᱵᱟᱲᱟ ᱟᱠᱟᱜᱼᱟ᱾ ᱟᱹᱰᱤ ᱜᱮ ᱠᱷᱟᱡ ᱥᱤᱵᱤᱞ ᱜᱮ ᱵᱩᱡᱷᱟᱹᱜ-ᱟ ᱛᱟᱦᱞᱮ ᱢᱟᱹᱭ ᱟᱯᱮ ᱫᱚ ᱡᱚᱢ ᱵᱟᱲᱟ ᱟᱠᱟᱜᱼᱟ ᱥᱮ ᱵᱟᱝ?
ᱦᱮᱸ ᱥᱤᱸᱡᱚ ᱛᱮᱠᱮ ᱠᱟᱛᱮᱜ ᱞᱮ ᱡᱚᱢ ᱵᱟᱲᱟ ᱠᱟᱜ ᱜᱮᱭᱟ ᱟᱨ ᱥᱚᱨᱵᱚᱛ ᱠᱟᱛᱮᱜ ᱢᱟ ᱧᱩ ᱵᱟᱲᱟ ᱦᱩᱭᱩᱜ ᱜᱮᱭᱟ ᱚᱝᱠᱟ ᱡᱚᱠᱷᱚᱱ ᱡᱟᱦᱟᱸ ᱥᱮᱡ ᱠᱷᱚᱱᱟᱜ ᱦᱮᱡ ᱠᱟᱛ ᱥᱤᱛᱩᱝ ᱵᱮᱲᱟ ᱠᱚ ᱟᱨ ᱛᱤᱠᱤ ᱠᱟᱛᱮᱫ ᱦᱚᱸ ᱟᱹᱰᱤ ᱵᱮᱥ ᱵᱩᱡᱷᱟᱹᱜ ᱜᱮᱭᱟ᱾ ᱟᱨ ᱱᱚᱝᱠᱟ ᱵᱮᱨᱮᱞ ᱛᱮᱦᱚᱸ ᱵᱷᱟᱜᱮ ᱜᱮ ᱵᱩᱡᱷᱟᱹᱣ ᱜᱮᱭᱟ ᱵᱮᱨᱮᱞ ᱛᱮᱦᱚᱸᱞᱮ ᱡᱚᱢ ᱵᱟᱲᱟᱭ ᱜᱮᱭᱟ᱾
ᱦᱮᱸ ᱚᱱᱠᱟ ᱜᱮ ᱟᱜᱠᱷᱟᱡ ᱪᱮᱫ ᱠᱚ ᱞᱟᱹᱭᱟ ᱤᱭᱟᱹ ᱧᱮᱞᱚᱜ ᱠᱟᱱᱟ ᱡᱮ ᱚᱸ ᱯᱤᱭᱟᱹᱨᱤ ᱡᱟᱦᱟᱸ ᱯᱤᱭᱟᱹᱨᱤ ᱫᱚ ᱟᱸᱠᱷᱟᱡ ᱟᱵᱚ ᱦᱚᱲ ᱛᱮᱠᱚ ᱞᱟᱹᱭᱟ ᱟᱸᱡᱤᱨ᱾
ᱦᱳᱭ ᱦᱮᱸ ᱚᱱᱮ ᱞᱟᱹᱭ ᱠᱮᱜ ᱟᱹᱧ ᱡᱮ ᱯᱤᱭᱟᱹᱨᱤ ᱫᱟᱨᱮ ᱫᱚ ᱟᱞᱮᱭᱟᱜ ᱢᱮᱱᱟᱜ ᱛᱟᱞᱮ ᱜᱮᱭᱟ ᱚᱲᱟᱜ ᱥᱩᱨ ᱨᱮᱜᱮ ᱟᱨ ᱚᱱᱠᱟ ᱵᱟᱹᱫᱽ ᱥᱮᱜ ᱨᱮᱦᱚᱸ ᱢᱮᱱᱟᱜ ᱛᱟᱞᱮᱭᱟ᱾
ᱟᱪᱪᱷᱟ, ᱛᱟᱦᱟᱞᱮ ᱱᱚᱣᱟ ᱡᱚᱢ ᱨᱮᱱᱟᱜ ᱩᱯᱚᱠᱟᱨ ᱠᱚᱫᱚ ᱪᱮᱫ ᱪᱮᱫ ᱢᱮᱱᱟᱜ ᱛᱟᱵᱚᱱᱟ ᱥᱮ ᱤᱧ ᱫᱩᱧ ᱟᱸᱡᱚᱢ ᱟᱠᱟᱫᱟ ᱡᱮ ᱯᱷᱚᱞ ᱯᱟᱠᱚᱞ ᱠᱷᱚᱱᱟᱜ ᱦᱚᱸ ᱟᱹᱰᱤ ᱜᱮᱭᱟ ᱟᱭᱢᱟ ᱟᱸᱠᱷᱟᱡ ᱤᱭᱟᱹ ᱧᱟᱢᱚᱜᱼᱟ ᱢᱟᱱᱮ ᱵᱷᱤᱴᱟᱢᱤᱱ ᱧᱟᱢᱚᱜᱼᱟ ᱟᱵᱚ ᱦᱚᱲᱢᱚ ᱞᱟᱹᱜᱤᱫ ᱨᱮ ᱢᱮᱱᱠᱷᱟᱱ ᱱᱚᱣᱟ ᱠᱚᱫᱚ ᱠᱚᱫᱚ ᱵᱟᱝ ᱵᱚᱱ ᱡᱚᱢ ᱫᱟ ᱡᱟᱹᱥ
ᱮᱸ ᱦᱮᱸ ᱯᱤᱭᱟᱹᱨᱤ ᱫᱚ ᱩᱸ ᱞᱟᱹᱭᱟ ᱠᱚ ᱟᱹᱰᱤ ᱵᱷᱟᱜᱤ ᱜᱮᱭᱟ ᱯᱤᱭᱟᱹᱨᱤ ᱥᱤᱸᱡᱳ ᱮᱸ ᱱᱚᱣᱟ ᱠᱚᱫᱚ ᱟᱹᱰᱤ ᱱᱟᱯᱟᱭ ᱡᱤᱱᱤᱥ ᱠᱟᱱᱟ ᱮ ᱡᱚ ᱢᱟᱱᱮ ᱟᱵᱚ ᱡᱚᱢ ᱞᱮᱠᱷᱟᱱ ᱵᱩᱱ ᱟᱵᱩᱣᱟᱜ ᱦᱚᱲᱢᱚ ᱞᱟᱹᱜᱤᱫ ᱛᱮ ᱟᱹᱰᱤ ᱱᱟᱯᱟᱭ ᱢᱤᱫᱴᱟᱝ ᱮ ᱠᱟᱹᱢᱤᱭᱟ᱾
ᱦᱮᱸ ᱮᱠᱫᱚᱢ ᱛᱟᱦᱞᱮ ᱢᱟᱹᱭ ᱚᱱᱟ ᱞᱮᱵᱩ ᱞᱮᱵᱩ ᱨᱮ ᱛᱚ ᱪᱮᱫ ᱚᱱᱠᱟᱱᱟᱜ ᱢᱮᱱᱟᱜᱼᱟ ᱠᱟᱹᱴᱤᱡ ᱢᱟ ᱞᱟᱹᱭ ᱢᱮ?
ᱦᱮᱸ ᱞᱮᱵᱩ ᱦᱚᱸ ᱮᱸ ᱞᱟᱹᱭᱟ ᱠᱚ ᱡᱮ ᱠᱚᱢᱞᱟ ᱞᱮᱵᱩ ᱡᱟᱦᱟᱸ ᱚᱱᱟᱴᱟᱜ ᱡᱚᱢ ᱞᱟᱹᱭᱟ ᱠᱚ ᱵᱷᱟᱜᱤᱭᱟ᱾
ᱦᱮᱸ ᱚᱱᱟ ᱠᱚᱢᱞᱟ ᱞᱮᱵᱩ ᱫᱚ ᱦᱟᱸᱜ ᱠᱷᱟᱡ ᱟᱞᱮ ᱟᱛᱳ ᱨᱮ ᱛᱟᱦᱮᱸ ᱞᱮᱱᱟ ᱢᱮᱱᱠᱷᱟᱱ ᱚᱱᱟ ᱫᱚ ᱡᱟᱞᱤ ᱨᱮᱜᱮ ᱜᱤᱫᱽᱨᱟᱹ ᱠᱚᱠᱚ ᱜᱚᱫ ᱪᱟᱵᱟᱭᱟ, ᱟᱫᱚ ᱚᱱᱟ ᱠᱷᱟᱹᱛᱤᱨ ᱛᱮ ᱦᱟᱸᱜ ᱠᱷᱟᱡ ᱫᱚ ᱵᱟᱝ ᱢᱟᱨᱟᱝᱚᱜᱼᱟ ᱟᱫᱚ᱾ ᱵᱟᱡᱟᱨ ᱠᱚᱨᱮ ᱜᱮ ᱧᱟᱢ ᱵᱟᱲᱟ ᱦᱩᱭᱩᱜ ᱜᱮᱭᱟ, ᱩᱱ ᱚᱠᱛᱚ ᱠᱤᱨᱤᱧ ᱟᱹᱜᱩ ᱠᱟᱛᱮᱫ ᱡᱚᱢ ᱵᱟᱲᱟ ᱦᱩᱭᱩᱜ ᱜᱮᱭᱟ᱾
ᱦᱳᱭ ᱟᱞᱮ ᱦᱚᱸ ᱚᱱᱠᱟ ᱟᱹᱛᱩ ᱚᱲᱟᱜ ᱨᱮᱫᱚ ᱮᱸ ᱚᱱᱠᱟ ᱠᱚᱢᱞᱟ ᱞᱮᱵᱩ ᱫᱟᱨᱮ ᱫᱚ ᱵᱟᱹᱱᱩᱜ ᱟᱠᱟᱜ-ᱟ ᱮᱢᱱᱤ ᱞᱤᱵᱩ ᱫᱟᱨᱮ ᱜᱮ ᱢᱮᱱᱟᱜ-ᱟ᱾
ᱟᱪᱪᱷᱟ ᱮᱢᱱᱤ ᱞᱮᱵᱩ ᱦᱚ ᱦᱟᱸᱜ ᱠᱷᱟᱡ ᱫᱚᱢᱮ ᱵᱟᱡᱟᱨ ᱨᱮᱛᱚ ᱦᱟᱠᱷᱟᱡ ᱠᱚ ᱟᱠᱷᱨᱤᱧ ᱜᱮᱭᱟ᱾ ᱢᱟᱱᱮ ᱱᱚᱛᱮ ᱟᱵᱚ ᱥᱮᱱᱟᱜ ᱜᱮ ᱤᱫᱤ ᱠᱟᱛᱮᱫ ᱠᱚ ᱟᱠᱷᱨᱤᱧᱟ᱾ ᱟᱨ ᱛᱟᱦᱚᱞᱮ ᱢᱟᱹᱭ ᱟᱱᱟᱨᱚᱥ ᱠᱚᱫᱚ ᱢᱮᱱᱟᱜ-ᱟ ᱥᱮ ᱵᱟᱝ ᱟᱯᱮ ᱥᱮᱫ
ᱟᱱᱟᱨᱚᱥ ᱠᱚᱫᱚ ᱮᱸ ᱚᱝᱠᱟ ᱟᱞᱮ ᱫᱚ ᱵᱟᱞᱮ ᱨᱚᱦᱚᱭ ᱠᱟᱜᱼᱟ ᱟᱞᱮ ᱥᱩᱨ ᱚᱲᱟᱜ ᱠᱚᱨᱮ ᱩᱝᱠᱩ ᱠᱚᱣᱟᱜ ᱢᱮᱱᱟᱜ ᱛᱟᱠᱚᱣᱟ᱾
ᱟᱪᱪᱷᱟ ᱢᱟᱱᱮ ᱛᱟᱦᱚᱞᱮ ᱠᱩᱢᱵᱲᱩ ᱠᱟᱛᱮᱜ ᱫᱚ ᱡᱚᱢ ᱵᱟᱲᱟ ᱦᱩᱭ ᱠᱟᱱᱟ ᱥᱮ ᱵᱟᱝ?
ᱟᱸ ᱵᱟᱝᱟ ᱚᱱᱠᱟ ᱜᱤᱫᱽᱨᱟᱹ ᱵᱮᱲᱟ ᱨᱮᱫᱚ ᱦᱩᱭ ᱵᱟᱲᱟ ᱠᱟᱱ ᱜᱮᱭᱟ᱾ ᱟᱫᱚ ᱱᱮᱛᱟᱨ ᱦᱟᱨᱟ ᱠᱟᱛᱮ ᱫᱚ ᱚᱱᱠᱟ ᱦᱚᱲᱟᱜ ᱠᱚᱫᱚ ᱪᱮᱫᱟᱜ ᱮᱢ ᱠᱩᱢᱵᱽᱲᱩᱭ ᱛᱟᱠᱚᱣᱟ᱾ ᱦᱮᱸ ᱥᱮ ᱵᱟᱝ? ᱟᱫᱚ ᱚᱱᱟᱛᱮ ᱡᱚᱢ ᱵᱟᱲᱟ ᱫᱚ ᱦᱮᱛᱟᱨ ᱫᱟ ᱡᱚᱢ ᱵᱟᱲᱟ ᱦᱩᱭᱩᱜ ᱨᱮᱦᱚᱸ ᱠᱤᱨᱤᱧ ᱠᱟᱛᱮ ᱡᱚᱢ ᱵᱟᱲᱟ ᱦᱩᱭᱩᱜᱼᱟ᱾
ᱦᱮᱸ, ᱢᱟᱱᱮ ᱟᱹᱰᱤ ᱪᱚᱨᱚᱠ ᱵᱩᱡᱷᱟᱹᱜ-ᱟ ᱛᱚ᱾
ᱦᱮᱸ᱾
ᱟᱨ ᱛᱟᱦᱚᱞᱮ ᱢᱟᱹᱭ ᱱᱚᱜᱼᱚᱭ ᱡᱮ ᱥᱤᱛᱩᱝ ᱫᱤᱱ ᱦᱟᱸᱠᱷᱟᱡ ᱡᱟᱹᱰᱩᱵ ᱠᱳᱛ ᱛᱟᱯᱚᱨᱮ ᱚᱱᱟ ᱞᱟᱹᱴᱷᱩ ᱠᱳᱛ ᱱᱚᱣᱟ ᱠᱚ ᱦᱟᱸᱠᱷᱟᱡ ᱵᱮᱞᱮᱜ ᱜᱮᱭᱟ ᱟᱯᱮ ᱥᱮᱫ ᱫᱚ ᱡᱚᱜ ᱜᱮᱭᱟ ᱥᱮ ᱵᱟᱝ ᱱᱚᱣᱟ ᱠᱚ ᱫᱟᱨᱮ ᱠᱚᱫᱚ ᱢᱮᱱᱟᱜ-ᱟ ᱥᱮ ᱵᱟᱝ?
ᱦᱮᱸ ᱠᱳᱫ ᱫᱟᱨᱮ ᱫᱚ ᱟᱞᱮ ᱥᱮᱫ ᱢᱮᱱᱟᱜ ᱜᱮᱭᱟ ᱮᱸ ᱠᱟᱹᱴᱤᱡᱟᱜ ᱡᱟᱦᱟᱸ ᱟᱨ ᱥᱮᱬᱟᱱᱟᱜ ᱚᱱᱟ ᱵᱟᱱᱟᱨ ᱜᱮ ᱢᱮᱱᱟᱜ ᱜᱮᱭᱟ ᱟᱫᱚ ᱡᱚᱢ ᱵᱟᱲᱟ ᱦᱩᱭᱩᱜ ᱜᱮᱭᱟ ᱚᱱᱠᱟ ᱚᱱᱟ ᱢᱟ ᱟᱥᱟᱲ ᱵᱚᱸᱜᱟ ᱫᱤᱱ ᱜᱮ ᱵᱮᱞᱮᱜᱼᱟ᱾
ᱦᱮᱸ᱾
ᱦᱩᱸᱜ-ᱩ᱾
ᱢᱟᱱᱮ ᱱᱤᱛᱚᱜ ᱚᱠᱛᱚ ᱨᱮᱫᱚ ᱵᱮᱞᱮ ᱫᱚ ᱮᱛᱚᱦᱚᱵ ᱠᱟᱱᱟ ᱦᱟᱸᱠᱷᱟᱡ᱾
ᱦᱮᱸ᱾
ᱜᱤᱫᱽᱨᱟᱹ ᱚᱠᱛᱚ ᱨᱮᱢᱟ ᱟᱞᱮ ᱢᱟ ᱫᱚᱢᱮᱞᱮ ᱡᱚᱢ ᱛᱟᱦᱮᱸᱜ-ᱟ᱾ ᱫᱟᱨᱮ ᱨᱮ ᱫᱮᱡ ᱠᱟᱛᱮᱫ ᱤᱥᱠᱩᱞ ᱠᱷᱚᱱᱟᱜ ᱨᱩᱣᱟᱹᱲ ᱚᱠᱛᱚ᱾ ᱟᱨ ᱫᱟᱨᱮ ᱢᱟᱱᱮ ᱵᱟᱸᱱᱫᱷ ᱫᱷᱟᱨᱮ ᱨᱮᱜᱮ ᱦᱟᱸᱠᱷᱟᱡ ᱫᱟᱨᱮ ᱛᱟᱦᱮᱞᱮᱱ ᱛᱟᱞᱮᱭᱟ᱾ ᱚᱸᱰᱮ ᱠᱷᱚᱱᱟᱜ ᱡᱚᱢ ᱟᱞᱮ ᱟᱨᱞᱮ ᱫᱚᱱ ᱛᱟᱦᱮᱜᱼᱟ ᱫᱟᱜ
ᱦᱮᱸ ᱟᱞᱮ ᱦᱚᱸ ᱚᱱᱠᱟ ᱜᱮ᱾ ᱮᱸ ᱢᱤᱫᱴᱟᱝ ᱟᱲᱤ ᱥᱮᱬᱟ ᱫᱟᱨᱮ ᱢᱮᱱᱟᱜ ᱛᱟᱞᱮᱭᱟ ᱟᱞᱮ ᱟᱹᱛᱩ ᱨᱮᱜᱮ ᱢᱮᱱᱟᱜ ᱟᱠᱟᱜ-ᱟ᱾ ᱟᱫᱚ ᱚᱱᱟ ᱫᱚ ᱟᱹᱰᱤ ᱢᱟᱨᱟᱝ ᱜᱮᱭᱟ ᱚᱱᱠᱟ ᱰᱟᱝ ᱠᱚᱛᱮ ᱨᱩᱠᱩ ᱛᱮᱫᱚ ᱵᱟᱝ ᱧᱩᱨᱩᱜ ᱜᱮᱭᱟ᱾ ᱟᱫᱚ ᱛᱟᱞᱦᱮ ᱡᱩᱫᱤ ᱡᱟᱦᱟᱸᱭ ᱡᱩᱫᱤ ᱚᱱᱟ ᱫᱟᱨᱮ ᱨᱮᱠᱚ ᱫᱮᱡ ᱠᱟᱛᱮᱫ ᱠᱚ ᱨᱩᱠᱩᱭᱟ ᱛᱚᱵᱮᱜᱮᱢ ᱮᱸ ᱡᱚᱢ ᱫᱟᱲᱮᱭᱟᱜᱼᱟ ᱚᱱᱟ ᱫᱟᱨᱮ ᱨᱮᱱᱟᱜ ᱠᱩᱫ ᱫᱚ᱾
ᱟᱪᱪᱷᱟ ᱛᱟᱦᱚᱞᱮ ᱟᱯᱮ ᱫᱚ ᱚᱱᱮ ᱨᱩᱠᱩᱭ ᱫᱚᱠᱚ ᱛᱚᱠᱷᱚᱱ ᱫᱚ ᱚᱱᱟᱨᱮᱢᱟ ᱚᱛ ᱨᱮ ᱧᱩᱨᱩᱜᱼᱟ᱾ ᱛᱟᱦᱚᱞᱮ ᱛᱚ ᱯᱚᱥᱟᱜᱚᱜᱼᱟ ᱛᱟᱦᱚᱞᱮ ᱪᱮᱫᱯᱮ ᱟᱛᱟᱝ ᱠᱟᱜ ᱛᱟᱦᱮᱸᱜ-ᱟ ᱚᱱᱠᱟ ᱚᱱᱟ ᱦᱟᱞᱟᱝ ᱞᱟᱹᱜᱤᱫ ᱛᱮ?
ᱦᱮᱸ ᱚᱱᱟ ᱦᱟᱞᱟᱝ ᱞᱟᱹᱜᱤᱫ ᱛᱮᱫᱚ ᱚᱝᱠᱟ ᱢᱚᱥᱟᱨᱤ ᱠᱚᱞᱮ ᱤᱭᱟᱹᱭ ᱜᱮᱭᱟ᱾ ᱫᱚᱦᱚᱭ ᱜᱮᱭᱟ ᱚᱱᱟ ᱛᱮᱞᱮ ᱟᱛᱟᱝᱟ ᱛᱟᱦᱞᱮ ᱠᱷᱟᱱ ᱫᱚ ᱚᱱᱠᱟ ᱵᱟᱝ ᱜᱮᱡᱮᱨᱚᱜᱼᱟ ᱫᱷᱩᱲᱤ ᱵᱟᱹᱞᱤ ᱵᱟᱝ ᱞᱟᱴᱷᱟᱣᱟᱜᱼᱟ᱾ ᱛᱟᱞᱦᱮ ᱚᱱᱟ ᱢᱚᱥᱟᱨᱤ ᱨᱮᱜᱮ ᱡᱷᱚᱛᱚ ᱧᱩᱨᱩᱜᱼᱟ᱾
ᱦᱮᱸ ᱱᱚᱜᱼᱚ ᱱᱚᱝᱠᱟᱜᱮ ᱟᱞᱮ ᱦᱚᱸ ᱢᱮᱱᱟᱜ ᱛᱟᱞᱮᱭᱟ ᱛᱚ ᱫᱟᱨᱮ ᱢᱟᱨᱟᱝ ᱧᱚᱜ ᱜᱮᱭᱟ ᱟᱫᱚ ᱟᱠᱷᱨᱤᱧ ᱵᱟᱲᱟᱭ ᱜᱮᱭᱟᱞᱮ ᱮᱱᱠᱟᱡ᱾ ᱢᱟᱱᱮ, ᱥᱟᱮᱴ ᱴᱟᱠᱟ ᱥᱮ ᱥᱳᱛᱛᱳᱚᱨ ᱴᱟᱠᱟ ᱠᱟᱛᱮᱫ ᱠᱮᱡᱤᱞ ᱞᱮ ᱟᱠᱷᱨᱤᱧ ᱠᱮᱫ ᱛᱟᱦᱮᱸᱫᱼᱟ, ᱚᱱᱠᱟ ᱠᱟ ᱠᱟᱛᱮᱫ ᱜᱮᱞᱮ ᱦᱟᱞᱟᱝ
ᱦᱮᱸ
ᱟᱨ ᱛᱟᱦᱚᱞᱮ ᱢᱟᱹᱭ ᱚᱱᱠᱟᱱᱟᱜ ᱩᱞ ᱠᱚ ᱟᱯᱮ ᱥᱮᱫ ᱫᱚ ᱢᱟᱱᱮ ᱫᱮᱥᱤ ᱩᱞ ᱢᱮᱱᱟᱜᱼᱟ ᱥᱮ ᱵᱤᱫᱮᱥᱤ ᱩᱞ ᱢᱮᱱᱟᱜᱼᱟ?
ᱟᱞᱮᱥᱮᱫ ᱫᱚ ᱩᱞ ᱢᱮᱱᱟᱜᱼᱟ, ᱫᱮᱥᱤ ᱩᱞ ᱜᱮ ᱠᱟᱱᱟ ᱵᱤᱫᱮᱥᱤᱭᱟᱜ ᱫᱚ ᱵᱟᱝ ᱱᱩᱜ ᱠᱟ ᱦᱟᱸᱜ᱾
ᱦᱮᱸ ᱛᱟᱦᱚᱞᱮ ᱚᱠᱟ ᱞᱮᱠᱟ ᱱᱤᱭᱟᱹ ᱫᱷᱟᱣ ᱡᱚ ᱞᱮᱱᱟ?
ᱦᱮᱸ ᱱᱤᱭᱟᱹ ᱫᱷᱟ ᱩᱞ ᱫᱚ ᱡᱚ ᱞᱮᱱ ᱜᱮᱭᱟ ᱮ ᱫᱚᱢᱮ ᱰᱷᱮᱨ ᱧᱚᱜ ᱜᱮ᱾ ᱢᱟᱱᱮ ᱡᱷᱚᱛᱚ ᱫᱟᱨᱮ ᱨᱮᱫᱚ ᱚᱱᱠᱟ ᱞᱮᱠᱟ ᱫᱚ ᱵᱟᱝ ᱡᱚ ᱠᱟᱱᱟ᱾ ᱢᱮᱫᱴᱮᱱ ᱵᱟᱨᱭᱟ ᱫᱟᱨᱮ ᱨᱮᱫᱚ ᱠᱟᱹᱴᱤᱡ ᱡᱟᱹᱥᱛᱤ ᱧᱚᱜ ᱡᱚ ᱞᱮᱱ ᱛᱟᱦᱮᱸᱼᱟ᱾ ᱟᱫᱚ ᱟᱠᱷᱨᱤᱧ ᱵᱟᱲᱟ ᱠᱮᱫ ᱜᱮᱭᱟᱞᱮ ᱚᱱᱟᱦᱚᱸ᱾ ᱚᱲᱟᱜ ᱨᱮᱢᱟ ᱩᱱᱟᱹᱜ ᱛᱟᱦᱮᱸ ᱠᱟᱛᱮᱫ ᱫᱚ ᱵᱟᱝ ᱡᱚᱢ ᱥᱟᱱᱟ ᱟ ᱥᱮ, ᱟᱫᱚᱞᱮ ᱟᱠᱷᱨᱤᱧ ᱵᱟᱲᱟ ᱠᱮᱫᱟ᱾
ᱦᱮᱸ ᱡᱟᱜᱮ ᱟᱠᱷᱟᱡ ᱩᱛᱩ ᱵᱩᱞᱩᱝ ᱥᱚᱭᱫᱟ ᱞᱮᱠᱟ ᱫᱚ ᱯᱚᱭᱥᱟ ᱠᱚᱫᱚ ᱦᱩᱭᱩᱜ ᱜᱮᱭᱟ᱾
ᱟᱸᱜ ᱦᱳᱭ ᱦᱳᱭ᱾
ᱛᱟᱦᱚᱞᱮ ᱟᱨ ᱚᱱᱠᱟᱱᱟᱜ ᱪᱮᱫ ᱫᱟᱨᱮ ᱠᱚ ᱢᱮᱱᱟᱜ ᱛᱟᱯᱮᱭᱟ ᱡᱟᱦᱟᱸ ᱡᱚ ᱵᱤᱞᱤ ᱧᱟᱢᱚᱜᱼᱟ?
ᱡᱚᱼᱵᱤᱞᱤ ᱧᱟᱢᱚᱜ ᱫᱚ ᱮᱜ, ᱱᱚᱝᱠᱟ ᱫᱚ ᱟᱫᱚ ᱵᱟᱹᱧ ᱩᱭᱦᱟᱹᱨᱮᱫᱼᱟ᱾ ᱢᱮᱱᱟᱜᱼᱟ ᱟᱞᱮ ᱥᱮᱫ ᱫᱚ ᱵᱤᱨ ᱠᱚᱨᱮ, ᱡᱮᱢᱚᱱ ᱛᱮᱨᱮᱞ ᱛᱟᱨᱚᱵ ᱱᱚᱣᱟ ᱠᱚ ᱵᱷᱩᱸᱰᱨᱩ ᱵᱤᱞᱤ ᱠᱚ, ᱚᱱᱟ ᱠᱚ ᱧᱟᱢᱚᱜ ᱜᱮᱭᱟ᱾
ᱟᱪᱪᱷᱟ ᱛᱮᱨᱮᱞ ᱛᱮᱨᱮᱞ ᱥᱮ ᱛᱟᱨᱚᱵ ᱱᱚᱣᱟ ᱫᱚ ᱟᱠᱷᱟᱡ ᱵᱟᱨᱚ ᱢᱟᱥ ᱜᱮ ᱡᱚᱜᱼᱟ ᱥᱮ ᱥᱤᱡᱤᱱ ᱠᱮ ᱥᱤᱡᱤᱱ ᱡᱚᱜ ᱜᱮᱭᱟ,
ᱟᱪᱪᱷᱟ, ᱦᱮᱸ ᱱᱚᱣᱟ ᱛᱮᱨᱮᱞ ᱛᱟᱨᱚᱯ ᱫᱚ ᱱᱚᱣᱟ ᱫᱚ ᱵᱟᱨᱚ ᱢᱟᱥ ᱫᱚ ᱵᱟᱝ ᱡᱚᱜᱼᱟ, ᱱᱚᱣᱟ ᱫᱚ ᱢᱤᱫᱴᱟᱝ ᱥᱤᱡᱤᱱ ᱨᱮ ᱡᱚᱜᱼᱟ᱾ ᱢᱟᱱᱮ ᱵᱚᱪᱷᱚᱨ ᱨᱮ ᱢᱤᱫ ᱫᱷᱟᱣ ᱜᱮ ᱡᱚᱜᱼᱟ ᱞᱟᱹᱭ ᱜᱟᱱᱚᱜᱼᱟ᱾
ᱟᱪᱪᱷᱟ ᱱᱮᱛᱟᱨ ᱠᱤ ᱱᱚᱣᱟ ᱵᱤᱨ ᱵᱩᱨᱩ ᱠᱚᱨᱮ ᱢᱟ ᱟᱞᱮ ᱦᱚᱸ ᱵᱤᱨ ᱫᱤᱥᱚᱢ ᱠᱟᱱᱟᱞᱮ, ᱟᱫᱚ ᱠᱷᱟᱡ ᱵᱟᱹᱧ ᱛᱟᱦᱮᱱ ᱜᱮᱭᱟ ᱟᱛᱩ ᱫᱤᱥᱚᱢ ᱨᱮᱫᱚ, ᱟᱫᱚ ᱢᱟᱡᱷᱮ ᱥᱟᱡᱷᱮᱧ ᱪᱟᱞᱟᱣ ᱞᱮᱱᱠᱷᱟᱱ ᱛᱤᱨᱤᱞ ᱛᱟᱨᱚᱵ ᱫᱟᱨᱮ ᱢᱟ ᱱᱮᱛᱟᱨ ᱢᱟ ᱵᱟᱹᱧ ᱤᱧ ᱧᱮᱞ ᱵᱟᱲᱟᱭᱮᱫᱟ, ᱟᱠᱷᱟᱡ
ᱟᱪᱪᱷᱟ, ᱦᱮᱸ ᱚᱱᱠᱟ ᱫᱚ ᱱᱮᱛᱟᱨ ᱟᱞᱮ ᱥᱮᱫ ᱦᱚᱸ ᱚᱱᱠᱟ ᱫᱚ ᱫᱟᱨᱮ ᱱᱟᱹᱲᱤ ᱠᱚᱫᱚ ᱮ ᱢᱮᱱᱟᱜ ᱨᱮᱦᱚᱸ ᱠᱤᱱᱛᱩ ᱱᱚᱜᱼᱚᱭ ᱡᱟᱦᱟ ᱟᱵᱚ ᱡᱟᱦᱟ ᱠᱚᱨᱮ ᱠᱷᱚᱱᱟᱜ ᱡᱚᱢᱟᱜ ᱵᱚᱱ ᱧᱟᱢᱟ, ᱮ ᱡᱟᱦᱟ ᱱᱚᱣᱟ ᱯᱷᱚᱞ ᱠᱚ ᱚᱱᱠᱟᱱᱟᱜ ᱫᱟᱨᱮ ᱫᱚ ᱟᱹᱰᱤ ᱠᱚᱢ ᱧᱮᱞᱚᱜ ᱠᱟᱱᱟ᱾ ᱛᱮᱨᱮᱞ ᱫᱟᱨᱮ ᱠᱚ ᱛᱟᱨᱚᱵ ᱫᱟᱨᱮ ᱠᱚ ᱱᱚᱝᱠᱟᱱᱟᱜ, ᱠᱤᱪᱷᱩ
ᱦᱮᱸ ᱠᱟᱨᱚᱱ ᱫᱚ ᱦᱟ ᱚᱴᱟᱨ ᱛᱮ ᱟᱭᱢᱟ ᱨᱚᱠᱚᱢᱟᱜ ᱤᱭᱟᱹ ᱠᱚ ᱵᱮᱱᱟᱣᱮᱫᱼᱟ, ᱛᱚ ᱡᱮᱢᱚᱱ ᱛᱳ ᱛᱚᱯᱥ ᱠᱚ ᱯᱟᱞᱚᱝ ᱠᱷᱚ ᱠᱚ ᱢᱟᱱᱮ ᱠᱟᱴ ᱨᱮᱱᱟᱜ ᱚᱱᱠᱟᱱᱟᱜ ᱫᱚ ᱚᱛ ᱵᱤᱥᱟᱜ ᱠᱚ ᱴᱤᱵᱤᱞ ᱠᱚ ᱡᱟᱱᱞᱟ ᱠᱚ ᱚᱱᱟ ᱠᱚᱨᱮ ᱠᱟᱹᱢᱤ ᱨᱮᱠᱚ ᱞᱟᱜᱟᱣᱮᱫ,
ᱦᱳᱭ ᱦᱳᱭ ᱟᱨ ᱟᱞᱮ ᱥᱮᱫ ᱫᱚ ᱚᱱᱠᱟ ᱵᱤᱨ ᱜᱮᱭᱟ ᱥᱮ ᱟᱨ ᱱᱚᱣᱟ ᱡᱟᱦᱟ, ᱛᱮᱨᱮᱞ ᱫᱟᱨᱮ ᱨᱮᱱᱟᱜ ᱦᱚ ᱛᱮᱨᱮᱞ ᱡᱟᱦᱟ ᱚᱱᱟ ᱯᱚᱦᱟ ᱚᱱᱟ ᱛᱮᱦᱚ ᱟᱞᱮ ᱥᱮᱫ ᱨᱮ ᱩᱱᱠᱩ ᱢᱮᱱᱟᱜ ᱠᱚᱣᱟ ᱩᱱᱠᱩ ᱡᱟᱦᱟᱸᱭ ᱠᱚ ᱵᱮᱱᱟᱣ ᱜᱮᱭᱟ, ᱛᱟᱦᱞᱮ ᱩᱱᱠᱩ ᱠᱚ ᱢᱟᱜ ᱤᱫᱤ ᱜᱮᱭᱟ᱾
ᱟᱪᱪᱷᱟ ᱡᱟᱦᱟ ᱯᱟᱨᱠᱚᱢ ᱠᱚ ᱵᱮᱱᱟᱣᱮᱫ,
ᱦᱳᱭ ᱯᱟᱨᱠᱚᱢ ᱠᱚ ᱵᱮᱱᱟᱣᱟ ᱚᱱᱟᱛᱮ᱾
ᱦᱮᱸ ᱚᱱᱠᱟ ᱜᱮ ᱟᱹᱰᱤ ᱟᱭᱢᱟ ᱤᱭᱟᱹ ᱧᱮᱞ ᱟᱠᱟᱱᱟ᱾ ᱡᱮ ᱟᱥᱛᱮ ᱟᱥᱛᱮ ᱚᱱᱠᱟ ᱠᱟᱛᱮ ᱦᱚᱸ ᱵᱤᱨ ᱵᱩᱨᱩ ᱫᱚ ᱩᱡᱟᱹᱲᱲᱚᱜ ᱠᱟᱱ ᱜᱮᱭᱟ ᱟᱫᱚ ᱢᱮᱱᱠᱷᱟᱱ ᱚᱱᱟ ᱠᱚᱦᱚ ᱛᱟᱨᱯᱟᱨ ᱠᱟᱹᱢᱤ ᱨᱮᱱᱥᱜ ᱢᱤᱫᱴᱟᱝ ᱡᱤᱱᱤᱥ ᱠᱟᱱᱟ᱾ ᱢᱮᱱᱠᱷᱟᱱ ᱟᱫᱚ ᱡᱩᱫᱤ ᱱᱚᱣᱟ ᱠᱚᱵᱚᱱ ᱢᱟᱜ ᱫᱟ ᱟᱨᱚ ᱡᱩᱫᱤ ᱫᱟᱨᱮ ᱵᱚᱱ ᱨᱚᱦᱚᱭᱟ ᱮᱸᱰᱮ ᱠᱷᱟᱱ ᱤᱧ ᱫᱩᱧ ᱞᱟᱹᱭ ᱡᱚᱛᱷᱟᱛᱟ ᱢᱮᱱᱠᱷᱟᱱ ᱥᱩᱫᱤ ᱫᱟᱨᱮ ᱜᱮᱵᱚᱱ ᱢᱟᱜᱟ, ᱫᱟᱨᱮ ᱜᱮᱵᱚᱱ ᱨᱚᱦᱚᱭᱟ ᱱᱚᱝᱠᱟ ᱞᱮᱠᱷᱟᱱ ᱫᱚ ᱵᱟᱝ ᱜᱟᱱᱚᱜᱼᱟ᱾
ᱦᱳᱭ ᱦᱳᱭ ᱮᱸ ᱡᱩᱫᱤ ᱟᱵᱚ ᱚᱸᱰᱮ ᱢᱤᱫᱴᱟᱝ ᱥᱮ ᱵᱟᱨᱭᱟ ᱫᱟᱨᱮ ᱵᱚᱱ ᱮᱸ ᱢᱟᱜᱟ ᱛᱟᱦᱚᱞᱮ ᱟᱵᱚ ᱚᱸᱰᱮ ᱟᱨᱦᱚᱸ ᱚᱱᱟ ᱠᱚ